ᱦᱳᱭ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱚ ᱟᱪᱪᱷᱟ ᱴᱷᱤᱠ ᱜᱮ ᱟᱸᱡᱚᱢᱚᱜ ᱠᱟᱱᱟ ᱛᱚ ᱨᱚᱲ ᱠᱚ
ᱦᱮᱸ ᱢᱳᱴᱟᱢᱩᱴᱤ ᱴᱷᱤᱠ ᱜᱮ ᱟᱸᱡᱚᱢᱚᱜ ᱠᱟᱱᱟ ᱯᱨᱟᱭ ᱴᱷᱤᱠ ᱜᱮ ᱟᱸᱡᱚᱢᱚᱜ ᱠᱟᱱᱟ
ᱚ ᱟᱪᱪᱷᱟ ᱟᱪᱪᱷᱟ ᱴᱷᱤᱠ ᱜᱮᱭᱟ ᱛᱚ ᱱᱟᱯᱟᱭ ᱜᱮᱭᱟᱢ ᱛᱚ
ᱦᱮᱸ ᱜᱚᱢᱠᱮ ᱱᱤᱛᱚᱜ ᱫᱚ ᱦᱦᱜ ᱱᱟᱯᱟᱭ ᱜᱮᱭᱟ ᱟᱨ ᱟᱵᱮᱱ ᱜᱮ
ᱦᱚᱸ ᱟᱹᱞᱤᱧ ᱦᱚᱸ ᱱᱟᱯᱟᱭ ᱜᱮ ᱦᱟᱸᱜ
ᱦᱮᱸ ᱜᱚᱢᱠᱮ ᱟᱥᱚᱜ ᱟᱹᱞᱤᱧ ᱡᱚᱛᱚ ᱦᱚᱲᱜᱮ ᱱᱟᱯᱟᱭ ᱵᱚᱱ ᱛᱟᱦᱮᱱ ᱢᱟ ᱦᱮᱸᱸ ᱛᱟᱦᱚᱞᱮ ᱚᱠᱟ ᱞᱮᱠᱟ ᱟᱯᱮ ᱥᱮᱱ ᱦᱮᱸ ᱜᱚᱝᱠᱮ ᱫᱟᱜ ᱡᱟᱹᱲᱤ ᱫᱚ ᱚᱠᱟ ᱞᱮᱠᱟ
ᱫᱟᱜ ᱡᱟᱹᱲᱤ ᱫᱚ ᱱᱚᱜᱼᱚᱭ ᱯᱮ ᱢᱟᱦᱟ ᱦᱩᱭᱩᱜ ᱠᱟᱱᱟ ᱦᱟᱸᱜ ᱟᱫᱚ ᱤᱱᱠᱟᱹ ᱫᱚ ᱫᱟᱜ ᱡᱟᱹᱲᱤ ᱫᱚ ᱵᱟᱹᱱᱩᱜᱼᱟ
ᱟᱪᱪᱷᱟ ᱟᱪᱪᱷᱟ ᱟᱪᱪᱷᱟ ᱟᱞᱮ ᱥᱮᱱ ᱫᱚ ᱜᱚᱝᱠᱮ ᱱᱚᱜᱼᱚᱭ ᱯᱮ ᱢᱟᱦᱟ ᱜᱟᱱ ᱫᱚ ᱫᱤᱱᱟᱹᱢ ᱞᱮᱠᱟᱜᱮ ᱱᱟᱦᱜ ᱡᱟᱹᱲᱤᱭᱟᱹᱞᱮ ᱠᱟᱱᱟ ᱚᱱᱠᱟ ᱫᱚ ᱵᱟᱝ ᱢᱳᱴᱟᱢᱩᱴᱤ ᱦᱟᱞᱠᱟ ᱧᱚᱜ ᱜᱮ ᱩᱱᱟᱹᱜ ᱡᱳᱨ ᱫᱚ ᱵᱟᱝ ᱢᱳᱴᱟᱢᱩᱴᱤ ᱥᱮ ᱜᱚᱝᱠᱮ ᱛᱟᱦᱚᱞᱮ ᱟᱞᱟᱝ ᱢᱤᱫᱴᱤᱡ ᱱᱚᱜᱼᱚᱭ ᱡᱮ ᱞᱟᱹᱴᱩ ᱵᱚᱦᱚᱜ ᱠᱚ ᱢᱤᱫᱴᱤᱡ ᱴᱟᱭᱤᱢ ᱠᱚ ᱮᱢ ᱟᱠᱟᱱ ᱚᱱᱟ ᱴᱟᱭᱤᱢ ᱛᱟᱞᱟ ᱨᱮᱜᱮ ᱞᱟᱝ ᱨᱚᱯᱚᱲ ᱞᱮᱱᱠᱷᱟᱱ ᱟᱹᱰᱤ ᱮ ᱱᱟᱯᱟᱭ ᱠᱚᱜᱼᱟ ᱢᱤᱫᱴᱤᱡ ᱥᱟᱠᱟᱢ ᱵᱟᱪᱷᱟᱣ ᱠᱟᱛᱮᱫ ᱢᱚᱡᱽ ᱧᱚᱜᱟᱜ ᱦᱮᱸ ᱜᱚᱝᱠᱮ ᱟᱸᱡᱚᱢ ᱫᱟᱵᱤᱱ